ᱦᱮᱸ ᱜᱚᱝᱠᱮ ᱡᱚᱦᱟᱨ ᱜᱮ᱾ ᱨᱚᱲ ᱟᱸᱡᱚᱢᱚᱜ ᱠᱟᱱᱟ ᱛᱚ?
ᱦᱮᱸ, ᱞᱟᱹᱭᱫᱤᱧ ᱟᱵᱚ ᱱᱚᱣᱟ ᱯᱚᱨᱚᱵᱽ ᱯᱩᱱᱟᱹᱭ ᱠᱚ ᱤᱫᱤ ᱠᱟᱛᱮᱫ ᱟᱹᱰᱤ ᱜᱟᱱ ᱜᱮᱵᱚᱱ ᱵᱟᱲᱟᱭ ᱜᱮᱭᱟ, ᱢᱮᱱᱱᱠᱷᱟᱱ ᱟᱯᱮ ᱚᱱᱛᱮ ᱥᱟᱹᱨᱤ ᱥᱚᱦᱚᱨᱟᱭ ᱠᱚ ᱦᱩᱭᱩᱜ ᱜᱮᱭᱟ ᱥᱮ ᱵᱟᱝ?
ᱦᱮᱸ ᱥᱟᱹᱨᱤ ᱥᱚᱨᱦᱟᱭ ᱠᱚᱫᱚ ᱦᱟᱸᱜ ᱦᱩᱭᱩᱜ ᱜᱮᱭᱟ ᱟᱞᱮ ᱥᱮᱫ ᱫᱚ ᱱᱚᱜᱼᱚᱭ ᱥᱟᱠᱨᱟᱛ ᱥᱟᱛ ᱛᱮᱜᱮ ᱠᱚ ᱥᱚᱦᱚᱨᱟᱭᱚᱜ ᱜᱮᱭᱟ᱾
ᱦᱮᱸ,
ᱦᱮᱸ, ᱟᱫᱚ ᱤᱧ ᱫᱚ ᱦᱟᱸᱜ ᱚᱱᱠᱟ ᱞᱮᱠᱟ ᱢᱤᱫ ᱦᱩᱰᱤᱧ ᱠᱷᱚᱱᱟᱜ ᱜᱮ ᱤᱧᱦᱚᱸ ᱚᱲᱟᱜ ᱨᱮᱫᱚ ᱵᱟᱹᱧ ᱛᱟᱦᱮᱸᱱᱟ ᱛᱚ᱾
ᱦᱮᱸ᱾
ᱦᱮᱸ ᱟᱫᱚ ᱱᱟᱦᱟᱸᱜ ᱡᱟᱸᱦᱟ ᱞᱮᱠᱟᱧ ᱟᱸᱡᱚᱢ ᱠᱟᱫ ᱠᱚᱣᱟ ᱚᱱᱠᱟ ᱩᱢ ᱢᱟᱦᱟ ᱠᱷᱩᱱᱴᱟᱹᱣ ᱢᱟᱦᱟ ᱡᱟᱞᱮ ᱢᱟᱦᱟ ᱚᱱᱟ ᱠᱚ ᱟᱨᱦᱚ ᱢᱮᱱᱟᱜᱼᱟ ᱚᱱᱟ ᱫᱚ ᱱᱟᱦᱟᱸᱜ ᱤᱧᱫᱚ ᱵᱟᱹᱧ ᱵᱟᱲᱟᱭᱟ ᱩᱱᱟᱹᱜ ᱴᱟ ᱫᱚ ᱦᱮᱸ ᱟᱫᱚ ᱦᱩᱰᱤᱧ ᱠᱷᱚᱱᱟᱜ ᱜᱮ ᱵᱟᱨᱦᱮ ᱨᱮᱜᱮᱧ ᱛᱟᱦᱮᱸᱱᱟ ᱛᱚ ᱵᱟᱠᱷᱟᱱ ᱱᱟᱦᱟᱸᱜ ᱵᱟᱨᱦᱮ ᱨᱮᱦᱚᱸ ᱱᱤᱛᱚᱜ ᱱᱟᱦᱟᱸᱜ ᱟᱵᱚ ᱥᱚᱢᱟᱡᱽ ᱨᱮ ᱱᱚᱜᱼᱚᱭ ᱛᱩᱢᱫᱟᱜ ᱴᱟᱢᱟᱠ ᱨᱩ ᱚᱱᱟ ᱠᱚ ᱥᱮᱬᱟ ᱦᱩᱭᱩᱜ ᱠᱟᱱᱟ ᱟᱨᱠᱤ ᱦᱮᱸ᱾ ᱟᱨᱦᱟᱸᱜ ᱱᱤᱛᱚᱜ ᱫᱚ ᱱᱚᱛᱮ ᱨᱮᱦᱚᱸ ᱚᱱᱟ ᱠᱟᱹᱢᱤ ᱠᱚ ᱯᱩᱨᱟᱹᱣ ᱦᱮᱡ ᱮᱱ ᱛᱤᱧᱟᱹ ᱟᱫᱚ ᱟᱛᱩ ᱚᱲᱟᱜ ᱥᱮᱫ ᱨᱮᱜᱮ ᱛᱟᱦᱮᱸᱱ ᱦᱩᱭᱩᱜᱼᱟ ᱦᱩᱸ᱾ ᱛᱚ ᱚᱱᱟ ᱠᱷᱟᱹᱛᱤᱨ ᱛᱮ ᱚᱱᱠᱟ ᱞᱮᱠᱟ ᱫᱚ ᱵᱟᱹᱧ ᱞᱟᱹᱭ ᱫᱟᱲᱮᱣᱟᱢ ᱠᱟᱱᱟ ᱦᱮᱸ᱾ ᱟᱪᱪᱷᱟ ᱱᱚᱣᱟ ᱞᱟᱹᱭᱛᱮ ᱟᱢ ᱠᱟᱹᱴᱤᱡ ᱞᱟᱹᱭᱟᱹᱧ ᱠᱷᱟᱡ ᱱᱟᱯᱟᱭ ᱠᱚᱜᱼᱟ᱾
ᱦᱮᱸ ᱱᱚᱣᱟ ᱡᱮ ᱠᱷᱩᱱᱴᱟᱹᱣ ᱱᱚᱣᱟ ᱫᱚ ᱦᱩᱭᱩᱜ ᱠᱟᱱᱟ ᱟᱵᱚᱨᱮᱱ ᱡᱟᱸᱦᱟᱭ ᱪᱟᱥ ᱠᱟᱹᱢᱤ ᱨᱮ ᱟᱵᱚ ᱠᱚ ᱜᱚᱲᱚ ᱟᱵᱚᱱᱟ ᱡᱮᱢᱚᱱ ᱜᱟᱹᱭ, ᱰᱟᱝᱨᱟ, ᱢᱤᱦᱩᱸ ᱡᱷᱚᱛᱚ ᱜᱮ ᱩᱱᱠᱩ ᱜᱮᱵᱚᱱ ᱩᱱᱠᱩ ᱩᱱᱠᱩ ᱥᱟᱶᱛᱮ ᱟᱵᱚ ᱦᱚᱸᱵᱚᱱ ᱨᱟᱹᱥ ᱠᱟᱹ ᱡᱚᱝᱟᱜ‍ᱼᱟ᱾
ᱦᱮᱸ᱾
ᱚᱱᱟ ᱥᱟᱶᱛᱮ ᱱᱚᱣᱟ ᱠᱷᱩᱱᱴᱟᱹᱣ ᱢᱟᱦᱟ ᱫᱚᱵᱚᱱ ᱢᱟᱱᱟᱣᱮᱫᱼᱟ᱾
ᱟᱪᱪᱷᱟ ᱟᱪᱪᱷᱟ᱾
ᱦᱮᱸ ᱯᱩᱭᱞᱩ ᱩᱢ ᱨᱮᱫᱚ ᱵᱚᱸᱜᱟ ᱵᱟᱲᱟᱭᱟᱵᱚᱱ᱾
ᱦᱩᱸ᱾
ᱛᱟᱨ ᱯᱚᱨᱮ ᱫᱚ ᱠᱷᱩᱱᱴᱟᱹᱣ ᱠᱷᱩᱱᱴᱟᱹᱣ ᱨᱮᱫᱚ ᱟᱵᱟᱨ ᱰᱟᱹᱝᱨᱤ ᱠᱚᱵᱚᱱ ᱠᱷᱩᱱᱴᱟᱹᱣ ᱠᱚᱣᱟ᱾ ᱩᱱᱠᱩᱣᱟᱜ ᱨᱟᱹᱥᱠᱟᱹ ᱥᱟᱶᱛᱮ ᱟᱵᱚ ᱦᱚᱸᱵᱚᱱ ᱨᱟᱹᱥᱠᱟᱹ ᱪᱟᱞᱟᱜᱼᱟ᱾
ᱟᱪᱪᱷᱟ ᱟᱪᱪᱷᱟ, ᱛᱟᱦᱚᱞᱮ ᱟᱯᱮ ᱫᱚ ᱱᱟᱦᱟᱸᱜ ᱞᱟᱹᱭᱫᱟᱹᱧ ᱟᱯᱮᱫᱚ ᱥᱚᱨᱦᱟᱭ ᱵᱚᱸᱜᱟ ᱯᱮ ᱥᱚᱦᱚᱨᱟᱭᱚᱜᱼᱟ ᱥᱮ ᱯᱩᱥ ᱵᱚᱸᱜᱟ?
ᱟᱞᱮ ᱫᱚ ᱥᱚᱦᱚᱨᱟᱭ ᱵᱚᱸᱜᱟ᱾
ᱟᱪᱪᱷᱟ ᱟᱪᱪᱷᱟ᱾
ᱦᱮᱸ ᱦᱮᱸ ᱥᱚᱦᱚᱨᱟᱭ ᱵᱚᱸᱜᱟ ᱜᱮᱞᱮ ᱥᱚᱦᱚᱨᱟᱭᱚᱜᱼᱟ᱾ ᱟᱨ ᱟᱯᱮ ᱚᱱᱛᱮ ᱢᱟᱜ ᱢᱚᱬᱮ ᱠᱚ ᱛᱤᱱᱟᱹᱜ ᱥᱮᱨᱢᱟ ᱪᱷᱟᱲᱟ ᱪᱷᱟᱲᱟ ᱦᱩᱭᱩᱜ ᱜᱮᱭᱟ?
ᱟᱪᱪᱷᱟ ᱟᱞᱮ ᱱᱚᱛᱮ ᱞᱟᱹᱭ ᱛᱮᱫᱚ ᱦᱩᱭᱩᱜ ᱠᱟᱱ ᱛᱟᱢᱟ ᱢᱤᱫ ᱫᱷᱟᱣ ᱦᱚᱸ ᱢᱟᱜ-ᱢᱚᱬᱮ ᱫᱚ ᱵᱟᱹᱧ ᱧᱮᱞ ᱠᱟᱜᱼᱟ ᱥᱮ ᱵᱟᱹᱧ ᱟᱸᱡᱚᱢ ᱵᱟᱲᱟ ᱠᱟᱜᱼᱟ᱾ ᱦᱮᱸ ᱚᱱᱠᱟ ᱮᱴᱟᱜ ᱥᱮᱫ ᱫᱚᱧ ᱟᱸᱡᱚᱢ ᱵᱟᱲᱟ ᱠᱟᱜ ᱜᱮᱭᱟ ᱡᱮ ᱱᱚᱝᱠᱟ ᱢᱟᱜ ᱢᱚᱬᱮ ᱠᱚ ᱦᱩᱭ ᱵᱟᱲᱟᱜ ᱜᱮᱭᱟ, ᱦᱮᱸ ᱵᱟᱦᱟ ᱵᱚᱸᱜᱟ ᱫᱚ ᱵᱟᱦᱟ ᱫᱚᱞᱮ ᱵᱟᱦᱟᱜ ᱛᱟᱦᱮᱸ ᱟᱨ ᱪᱮᱫ ᱦᱮᱸ ᱚᱱᱠᱟ ᱢᱟᱜ ᱢᱚᱬᱮ ᱫᱚ ᱵᱟᱝ ᱦᱩᱭᱩᱜ ᱛᱟᱦᱮᱸ ᱜᱮᱭᱟ᱾
ᱟᱪᱪᱷᱟ, ᱢᱟᱱᱮ ᱟᱯᱮ ᱫᱚᱯᱮ ᱵᱟᱦᱟᱜ ᱛᱟᱦᱮᱸᱱᱟ ᱢᱟᱜᱽ ᱢᱚᱬᱮ ᱫᱚ ᱵᱟᱝ ᱦᱩᱭᱩᱜᱼᱟ? ᱥᱮᱬᱟ ᱫᱟᱲᱮ ᱠᱚᱫᱚ ᱯᱮ ᱮᱢ ᱠᱚ ᱛᱟᱦᱮᱸ ᱥᱮ ᱵᱟᱝᱟ?
ᱦᱮᱸ᱾
ᱟᱪᱪᱷᱟ, ᱢᱟᱱᱮ ᱚᱱᱟ ᱫᱚ ᱯᱨᱚᱛᱤ ᱥᱮᱨᱢᱟ ᱯᱮ ᱵᱚᱸᱜᱟ ᱛᱟᱦᱮᱸᱫ? ᱟᱨ ᱯᱨᱚᱛᱤ ᱥᱮᱨᱢᱟ ᱨᱮᱜᱮ ᱥᱮᱬᱟ ᱫᱟᱸᱬᱮ ᱯᱮ ᱮᱢ ᱠᱚ ᱛᱟᱦᱮᱸᱫ?
ᱦᱮᱸ᱾
ᱚ ᱟᱨ ᱱᱚᱝᱠᱟᱢ ᱵᱟᱲᱟᱭᱟ ᱞᱟᱦᱟᱛᱮ ᱟ ᱰᱟᱝᱨᱟ ᱠᱚᱠᱚ ᱮᱢ ᱠᱚ ᱛᱟᱦᱮᱸᱫ ᱫᱟᱲᱮ ᱞᱮᱠᱟᱛᱮ?
ᱵᱟᱝ ᱵᱟᱝ ᱱᱚᱠᱟ ᱫᱚ ᱤᱧᱫᱚ ᱵᱟᱹᱧ ᱵᱟᱲᱟᱭᱟ᱾
ᱥᱤᱢ ᱠᱚᱜᱮ ᱵᱚᱸᱜᱟᱢ ᱧᱮᱞ ᱠᱟᱜ ᱠᱚᱣᱟ᱾
ᱦᱮᱸ ᱥᱤᱢ ᱠᱚᱜᱮ᱾
ᱚ ᱵᱚᱫᱟ ᱠᱚ᱾
ᱵᱟᱝ ᱚᱱᱟ ᱠᱚ ᱠᱚᱫᱚ ᱵᱟᱹᱧ ᱧᱮᱞ ᱠᱟᱜ ᱠᱚᱣᱟ᱾
ᱵᱟᱢ ᱧᱮᱞ ᱠᱟᱜ ᱠᱚᱣᱟ᱾
ᱵᱟᱝ ᱟᱪᱪᱷᱟ ᱟᱞᱮ ᱥᱮᱜ ᱫᱚ ᱦᱟᱸᱜ ᱚᱝᱠᱟ ᱞᱮᱠᱟ ᱫᱚ ᱵᱟᱝ ᱦᱳᱭᱳᱜ ᱜᱮᱭᱟ ᱦᱮᱸ᱾ ᱟᱞᱮ ᱫᱚ
ᱢᱟᱱᱮ ᱩᱱᱟᱹᱜ ᱴᱟ ᱫᱚ ᱵᱟᱝ ᱦᱳᱭᱳᱜ ᱜᱮᱭᱟᱞᱮ ᱱᱚᱛᱮ ᱫᱚ ᱱᱟᱦᱟᱜ᱾ ᱚᱝᱠᱟ ᱥᱟᱱᱛᱟᱲ ᱫᱚᱞᱮ ᱠᱚᱢ ᱜᱮᱭᱟ ᱛᱚ᱾
ᱦᱮᱸ
ᱦᱮᱸ ᱚᱱᱟ ᱠᱷᱟᱹᱛᱤᱨ ᱛᱮ ᱟᱞᱮᱥᱮᱫ ᱩᱱᱟᱹᱜ ᱚᱝᱠᱟ ᱞᱮᱠᱟ ᱫᱚ ᱵᱟᱝ ᱦᱳᱭᱳᱜ ᱜᱮᱭᱟ᱾ ᱚᱝᱠᱟ ᱥᱟᱺᱜᱤᱧ ᱥᱮᱫ ᱡᱟᱦᱟᱸ ᱦᱳᱭᱳᱜᱼᱟ ᱜᱟᱛᱮ ᱠᱚ ᱞᱟᱹᱭ ᱠᱚ᱾ ᱛᱚᱠᱷᱚᱱ ᱚᱝᱠᱟ ᱪᱟᱞᱟᱜ ᱥᱟᱱᱟ ᱜᱮᱭᱟ ᱢᱮᱱᱠᱷᱟᱱ ᱚᱝᱠᱟ ᱚᱲᱟᱜ ᱠᱚᱨᱮᱜ ᱵᱟᱝ ᱛᱟᱦᱮᱱ ᱠᱷᱟᱹᱛᱤᱨ ᱛᱮ ᱪᱟᱞᱟᱣ ᱫᱚ ᱵᱟᱝ ᱦᱳᱭᱳᱜ ᱜᱮᱭᱟ ᱢᱮᱱᱠᱷᱟᱱ ᱵᱟᱠᱷᱟᱱ ᱫᱚ ᱟᱵᱚ ᱥᱚᱢᱟᱡᱽ ᱨᱮᱭᱟᱜ ᱱᱚᱣᱟ ᱠᱚ ᱠᱟᱹᱢᱤ ᱧᱮᱞ ᱥᱮᱬᱟ ᱦᱮᱸ ᱚᱱᱟ ᱠᱚᱫᱚ ᱞᱟᱹᱠᱛᱤ ᱠᱟᱱ ᱛᱟᱵᱚᱱᱟ᱾
ᱟᱪᱪᱷᱟ ᱦᱳᱭ᱾ ᱵᱷᱟᱹᱜᱮ ᱠᱟᱛᱷᱟ᱾
ᱦᱮᱸ ᱟᱪᱪᱷᱟ ᱟᱯᱮᱥᱮᱜ ᱛᱟᱦᱚᱞᱮ ᱪᱮᱜ ᱞᱮᱠᱟ ᱦᱳᱭᱳᱜᱼᱟ ᱚᱱᱟ ᱠᱟᱹᱴᱤᱡ ᱞᱟᱹᱭᱟᱹᱧ ᱠᱷᱟᱜ ᱱᱟᱯᱟᱭ ᱠᱚᱜᱼᱟ ᱟᱨᱛᱮ?
ᱦᱮᱸ ᱩᱢ ᱢᱟᱦᱟ ᱩᱢ ᱢᱟᱦᱟ ᱨᱮᱫᱚ ᱡᱟᱦᱟᱸ ᱨᱮᱠᱚ ᱵᱚᱸᱜᱟ ᱟ ᱡᱟᱦᱮᱨ ᱨᱮ ᱚᱱᱟ ᱠᱚ ᱡᱩᱣᱚᱱ ᱜᱤᱫᱽᱨᱟᱹ ᱠᱚᱠᱚ ᱥᱟᱯᱟ ᱵᱟᱲᱟᱭᱟᱠᱚ ᱤᱱᱟᱹ ᱛᱟᱭᱚᱢ ᱟᱨ ᱤᱱᱟᱹ ᱛᱟᱭᱚᱢ ᱱᱟᱭᱠᱮ ᱧᱮᱞ ᱤᱫᱤ ᱛᱟᱭᱟᱭᱟ ᱚᱠᱟ ᱠᱚᱨᱮ ᱵᱚᱸᱜᱟᱭᱟ ᱚᱱᱟ ᱠᱚ ᱡᱚᱛᱚ ᱡᱩᱣᱟᱹᱱ ᱜᱤᱫᱽᱨᱟᱹ ᱠᱚ ᱥᱟᱯᱷᱟᱭᱟ ᱥᱟᱹᱲᱤᱢ ᱠᱚᱠᱚ ᱫᱟᱞᱚᱵᱟ᱾
ᱦᱩᱸ
ᱤᱱᱟᱹ ᱛᱟᱭᱚᱢ, ᱛᱟᱯᱚᱨ ᱡᱚᱠᱷᱚᱱ ᱥᱟᱹᱨᱫᱤ ᱢᱟᱦᱟ ᱯᱨᱚᱛᱷᱚᱢ ᱫᱚ ᱩᱢ ᱢᱟᱦᱟ᱾ ᱩᱢ ᱢᱟᱦᱟ ᱨᱮᱜᱮ ᱚᱱᱟ ᱠᱚ ᱠᱟᱹᱢᱤ ᱠᱮᱫᱟ᱾ ᱛᱟᱯᱚᱨ ᱥᱟᱹᱨᱫᱤᱭᱟ ᱠᱚ ᱩᱢ ᱢᱟᱦᱟ ᱦᱤᱞᱳᱜ ᱜᱮ ᱧᱤᱫᱟᱹ ᱵᱮᱲᱟ ᱱᱟᱭᱠᱮ ᱚᱲᱟᱜ ᱨᱮᱠᱚ ᱵᱚᱸᱜᱟ ᱵᱩᱨᱩᱭᱟᱠᱚ ᱵᱚᱸᱜᱟ ᱠᱚ ᱦᱚᱣᱟ ᱠᱚᱣᱟ᱾ ᱵᱚᱸᱜᱟ ᱠᱚᱠᱚ ᱦᱚᱦᱚᱣᱟ ᱠᱚᱣᱟ ᱨᱩ ᱚᱨᱚᱝ ᱛᱟᱞᱟᱛᱮ᱾ ᱥᱟᱠᱣᱟ ᱠᱚᱠᱚ ᱚᱨᱚᱝᱼᱟ᱾ ᱨᱩᱭᱟᱠᱚ ᱥᱮᱨᱮᱧ ᱟᱠᱚ᱾ ᱚᱱᱟ ᱛᱟᱞᱟᱛᱮ ᱵᱚᱸᱜᱟ ᱵᱩᱨᱩ ᱠᱚ ᱦᱤᱡᱩᱜ ᱟᱠᱚ ᱤᱱᱟᱹ ᱛᱟᱭᱚᱢ ᱤᱱᱟᱹ ᱛᱟᱭᱱᱚᱢ ᱩᱝᱠᱩ ᱵᱚᱸᱜᱟ ᱡᱟᱦᱮᱨ ᱠᱚ ᱪᱟᱞᱟᱜᱼᱟ ᱡᱟᱦᱮᱨ ᱠᱚ ᱧᱮᱞ ᱟᱹᱜᱩᱭᱟ ᱡᱚᱛᱚᱱᱟᱜ ᱵᱩᱜᱤ ᱜᱮᱭᱟ ᱥᱮ ᱵᱟᱹᱲᱤᱡ ᱟᱠᱟᱱᱟ ᱥᱮ ᱪᱮᱜ ᱪᱤᱠᱟᱹ ᱠᱟᱱᱟ᱾ ᱥᱮ ᱚᱠᱟᱨᱮᱠᱚ ᱵᱚᱸᱜᱟᱭᱟ ᱚᱠᱟᱨᱮ ᱵᱟᱝ ᱚᱱᱟ ᱠᱚ ᱦᱮᱸ ᱚᱱᱟ ᱠᱚ ᱴᱷᱤᱠ ᱟᱠᱚ ᱱᱟᱭᱠᱮ ᱠᱚ ᱞᱟᱹᱭᱟᱭᱟ᱾ ᱪᱮᱫ ᱵᱩᱜᱤᱜ ᱠᱟᱱᱟ ᱪᱮᱜ ᱵᱟᱹᱲᱤᱡᱚᱜ ᱠᱟᱱᱟ᱾ ᱤᱱᱟᱹ ᱛᱟᱭᱱᱚᱢ ᱟᱫᱚ ᱠᱚ ᱨᱩᱣᱟᱹᱲ ᱦᱤᱡᱩᱜᱼᱟ᱾
ᱟᱪᱪᱷᱟ
ᱛᱟᱨᱯᱚᱨᱮ ᱟ ᱩᱢ ᱢᱟᱦᱟ ᱦᱩᱭᱱᱟ ᱪᱟᱵᱟᱭ ᱮᱱᱟ ᱾ ᱥᱟᱨᱫᱤ ᱢᱟᱦᱟ ᱥᱟᱨᱫᱤ ᱢᱟᱦᱟ ᱨᱮᱫᱚ ᱠᱚ ᱟᱫᱚ ᱠᱚ ᱵᱚᱸᱜᱟᱭᱟ ᱠᱚ᱾ ᱥᱟᱨᱫᱤ ᱢᱟᱦᱟ ᱨᱮᱫᱚ ᱠᱚ ᱯᱳᱭᱞᱳ ᱫᱚ ᱱᱟᱭᱠᱮ ᱠᱚ ᱚᱲᱟᱜ ᱠᱷᱚᱱ ᱠᱚ ᱩᱲᱩᱠ ᱤᱫᱤᱭᱭᱟ ᱡᱟᱦᱮᱨ ᱛᱮ ᱾ ᱤᱱᱟᱹ ᱛᱟᱭᱱᱚᱢ ᱟᱛᱩ ᱨᱮᱱ ᱦᱚᱲ ᱠᱚ ᱟᱠᱚ ᱨᱮᱱ ᱥᱤᱢ ᱠᱚᱠᱚ ᱟᱜᱩ ᱠᱚᱣᱟ ᱾ ᱡᱟᱦᱟᱸ ᱠᱚ ᱵᱚᱸᱜᱟ ᱠᱚᱠᱚ ᱮᱢ ᱠᱚᱣᱟ ᱩᱝᱠᱳ ᱟᱜᱩ ᱠᱚᱣᱟ ᱠᱚ ᱾ ᱤᱱᱟᱹ ᱛᱟᱭᱱᱚᱢ ᱱᱟᱭᱠᱮ ᱠᱚ ᱩᱲᱩᱠ ᱤᱫᱤ ᱠᱮᱫᱮᱭᱟ ᱟᱫᱚ ᱠᱚ ᱟᱫᱚ ᱚᱸᱰᱮ ᱫᱚᱠᱚ ᱵᱚᱸᱜᱟᱭᱟ ᱠᱚ᱾
ᱦᱩᱸ
ᱟᱨ ᱟᱹᱛᱳ ᱦᱚᱲ ᱫᱚ ᱚᱱᱟ ᱥᱟᱭᱤᱰ ᱡᱮᱛᱮ ᱠᱚ ᱡᱟᱦᱮᱨ ᱥᱟᱭᱤᱴ ᱛᱮᱠᱚ ᱮᱱᱮᱡ ᱟᱹᱪᱩᱨᱟ ᱠᱚ ᱾ ᱟᱨ ᱱᱟᱭᱠᱮ ᱫᱚ ᱵᱚᱸᱜᱟᱭᱟ ᱤᱱᱟᱹ ᱛᱟᱭᱱᱚᱢ ᱵᱚᱸᱜᱟ ᱠᱚᱭ ᱦᱚᱦᱚ ᱟᱠᱚᱣᱟ ᱾ ᱵᱚᱸᱜᱟ ᱠᱚᱠᱚ ᱦᱤᱡᱩᱜ ᱟᱠᱚ ᱦᱚᱲ ᱥᱟᱞᱟᱜ ᱠᱚ ᱨᱟᱹᱥᱠᱟᱹ ᱡᱚᱝᱟ ᱠᱚ ᱾ ᱨᱟᱹᱥᱠᱟᱹ ᱛᱟᱞᱟ ᱛᱮᱜᱮ ᱛᱟᱨᱯᱚᱨᱮ ᱟᱫᱚ ᱱᱟᱭᱠᱮ ᱵᱚᱸᱜᱟᱭᱟᱭ ᱾ ᱵᱚᱸᱜᱟ ᱪᱟᱵᱟ ᱠᱮᱫᱟᱭ ᱾ ᱛᱟᱨᱯᱚᱨᱮ ᱟᱫᱚ ᱠᱚ ᱮᱱᱮᱡ ᱟᱠᱚ ᱥᱟᱨᱫᱤ ᱢᱟᱦᱟ ᱨᱮ ᱟᱫᱚ ᱠᱚ ᱦᱮᱛᱚ ᱵᱚᱸᱜᱟ ᱥᱟᱶᱛᱮ ᱡᱷᱚᱛᱚ ᱠᱚ ᱮᱱᱮᱡᱼᱟ ᱯᱩᱭᱞᱩ ᱫᱚᱠᱚ ᱡᱚᱢ ᱧᱩᱭᱟ ᱠᱚ ᱤᱱᱟᱹ ᱛᱟᱭᱱᱚᱢ ᱠᱚ ᱮᱱᱮᱡᱼᱟ᱾ ᱚᱝᱠᱟᱛᱮ ᱥᱟᱨᱫᱤ ᱢᱟᱦᱟ ᱪᱟᱵᱟᱜᱼᱟ ᱾ ᱛᱟᱨᱯᱚᱨᱮ ᱛᱟᱨᱯᱚᱨᱮ ᱪᱮᱫ ᱢᱟᱦᱟ ᱩᱢ, ᱥᱟᱨᱫᱤ ᱟᱨ ᱵᱟᱥᱠᱮ ᱢᱟᱦᱟ᱾
ᱦᱮᱸ
ᱵᱟᱥᱠᱮ ᱨᱮᱫᱚ ᱠᱚ ᱪᱤᱠᱟᱹᱭᱟ ᱵᱟᱥᱠᱮ ᱢᱟᱦᱟ ᱨᱮᱫᱚ ᱡᱟᱦᱟᱸ ᱥᱟᱨᱮᱡ ᱵᱟᱨᱮᱡ ᱦᱟᱺᱰᱤ ᱠᱚ ᱢᱮᱱᱟᱜᱼᱟ ᱚᱱᱟ ᱥᱟᱶᱛᱮ ᱥᱮᱸᱫᱽᱨᱟ ᱠᱚ ᱪᱟᱞᱟᱜᱼᱟ᱾
ᱦᱩᱸ
ᱥᱮᱸᱫᱽᱨᱟ ᱥᱮᱸᱫᱽᱨᱟ ᱟᱹᱜᱩ ᱠᱟᱛᱮᱫ ᱚᱱᱟ ᱠᱚ ᱡᱚᱢ ᱦᱟᱹᱴᱤᱧ ᱡᱚᱝᱼᱟ ᱡᱷᱚᱛᱚ ᱦᱚᱲ ᱛᱮ ᱾ ᱤᱝᱠᱟᱹ ᱠᱟᱛᱮᱜ ᱟᱫᱚ ᱦᱮᱸ
ᱟᱹᱰᱤ ᱱᱟᱯᱟᱭ ᱟᱹᱰᱤ ᱱᱟᱯᱟᱭ ᱠᱟᱛᱷᱟᱢ ᱞᱟᱹᱭ ᱠᱮᱫᱟ ᱢᱮᱱᱠᱷᱟᱱ ᱟᱞᱮ ᱱᱚᱣᱟ ᱠᱚᱨᱮ ᱡᱟᱦᱟᱸ ᱞᱮᱠᱟ ᱢᱤᱫᱵᱟᱨ ᱧᱮᱞ ᱵᱟᱲᱟ ᱦᱳᱭ ᱠᱟᱱᱟ ᱾ ᱦᱩᱸ ᱟᱨ ᱵᱟᱝᱢᱟ ᱥᱳᱥᱟᱞ ᱢᱤᱰᱤᱭᱟ ᱠᱚᱨᱮ ᱦᱩᱸ ᱡᱟᱦᱟᱸ ᱞᱮᱠᱟ ᱧᱮᱞᱚᱜ ᱠᱟᱱᱟ ᱱᱚᱣᱟ ᱠᱚᱨᱮ ᱡᱮ ᱵᱟᱦᱟ ᱵᱟᱥᱠᱮ ᱡᱟᱦᱟᱸ ᱞᱟᱹᱭ ᱠᱮᱫᱟᱢ ᱾ ᱧᱮᱞᱚᱜ ᱠᱟᱱᱟ ᱚᱱᱠᱟ ᱫᱟᱜ ᱠᱚ ᱫᱩᱞ ᱡᱚᱱᱟᱜ ᱠᱟᱱᱟ ᱦᱮᱸ ᱾
ᱦᱮᱸ ᱚᱱᱮ ᱚᱱᱟᱫᱚ ᱦᱳ ᱚᱱᱟ ᱫᱚᱠᱚ ᱮᱱᱮᱡ ᱜᱮᱭᱟ ᱠᱚ ᱚᱱᱟ ᱮᱱᱮᱡ ᱛᱟᱯᱚᱨᱮ ᱜᱮ ᱟᱫᱚ ᱥᱮᱸᱫᱽᱨᱟ ᱠᱚ ᱪᱟᱞᱟᱜᱼᱟ ᱢᱟᱱᱮ ᱠᱚᱲᱟ ᱦᱚᱯᱚᱱ ᱥᱮᱸᱫᱽᱨᱟ ᱠᱚ ᱪᱟᱞᱟᱜ ᱟᱠᱚ ᱾
ᱦᱮᱸ ᱦᱮᱸ ᱢᱟ ᱴᱷᱤᱠ ᱜᱮᱭᱟ ᱢᱮᱱᱠᱷᱟᱱ ᱦᱚᱜᱼᱚᱭ ᱡᱮ ᱚᱱᱠᱟ ᱵᱚᱠᱥ ᱢᱟᱭᱤᱠ ᱦᱚᱜᱼᱚ ᱱᱟ ᱛᱮᱠᱚ ᱮᱱᱮᱡ ᱠᱟᱱᱟ ᱚᱱᱟᱠᱤ ᱱᱟᱯᱟᱭ ᱜᱤᱭᱟ?
ᱱᱟᱯᱟᱭ ᱫᱚ ᱵᱟᱝ ᱱᱟᱯᱟᱭᱟ ᱾ ᱟᱵᱚᱣᱟᱜ ᱥᱟᱱᱛᱟᱲ ᱥᱟᱶᱛᱟ ᱨᱮ ᱴᱟᱢᱟᱠ, ᱛᱩᱢᱫᱟᱜ, ᱨᱮᱜᱽᱲᱟ ᱡᱷᱚᱢᱚᱨ, ᱠᱷᱩᱱᱴᱤ ᱡᱷᱚᱛᱚᱱᱟᱜ ᱜᱮ ᱢᱮᱱᱟᱜ ᱛᱟᱵᱚᱱᱟ᱾
ᱦᱩᱸ ᱾
ᱟᱵᱚ ᱛᱤᱱᱟᱹᱜ ᱵᱚᱱ ᱰᱮᱵᱽᱞᱚᱵᱚᱜ ᱠᱟᱱᱟ ᱩᱱᱟᱹᱜ ᱜᱮ ᱟᱵᱚ ᱴᱟᱢᱟᱠ ᱛᱩᱢᱫᱟᱜ ᱨᱩ ᱠᱚᱦᱚᱸ ᱵᱟᱵᱚᱱ ᱪᱮᱫ ᱮᱫᱟ᱾
ᱦᱩᱸ ᱾
ᱰᱤᱡᱮ ᱮᱱᱮᱡ ᱮᱱᱮᱡ ᱛᱮ ᱡᱷᱚᱛᱚ ᱠᱚ ᱦᱮᱣᱟ ᱪᱟᱵᱟᱜ ᱠᱟᱱᱟ ᱾ ᱚᱱᱟ ᱠᱷᱟᱹᱛᱤᱨ ᱱᱚᱣᱟ ᱠᱚ ᱦᱤᱲᱤᱧᱮᱜ ᱠᱷᱟᱱ ᱟᱫᱚ ᱱᱚᱣᱟ ᱨᱩ ᱦᱚᱲ ᱜᱮ ᱡᱩᱫᱤ ᱵᱟᱠᱚ ᱛᱟᱦᱮᱱᱟ ᱟᱫᱚ ᱩᱱᱠᱩ ᱫᱚ ᱨᱟᱹᱥᱠᱟᱹ ᱟᱠᱟᱱᱟ ᱠᱚ ᱰᱤᱡᱮ ᱨᱮ ᱾ ᱟᱫᱚ ᱩᱱᱠᱩ ᱠᱤ ᱱᱚᱣᱟ ᱠᱚ ᱠᱩᱥᱤᱭᱟᱜᱼᱟ ᱵᱟᱠᱚ ᱠᱩᱥᱤᱭᱟᱜᱼᱟ ᱾ ᱟᱫᱚ ᱱᱮᱛᱟᱨ ᱫᱚ ᱜᱚᱴᱟᱜ ᱜᱮ ᱱᱚᱝᱠᱟ ᱜᱮ ᱵᱚᱠᱥ ᱠᱚᱠᱚ ᱟᱹᱜᱩᱭᱮᱫ-ᱟ ᱠᱚ ᱰᱤᱡᱮ ᱮᱫ ᱟᱠᱚ ᱰᱤᱥᱠᱳ ᱮᱫ-ᱟ ᱠᱚ ᱮᱱᱮᱡ ᱠᱟᱱᱟ ᱠᱚ ᱾ ᱢᱮᱱᱠᱷᱟᱱ ᱫᱚ ᱱᱚᱣᱟ ᱫᱚ ᱥᱟᱱᱛᱟᱲ ᱥᱟᱶᱛᱟ ᱛᱟᱞᱟ ᱨᱮᱫᱚ ᱟᱹᱰᱤ ᱵᱮ ᱢᱟᱱᱟᱱ ᱦᱩᱭᱩᱜ ᱠᱟᱱᱟ ᱾ ᱱᱚᱣᱟ ᱫᱚ ᱢᱟᱱᱟᱣ ᱜᱮ ᱵᱟᱝ ᱜᱟᱱᱚᱜ-ᱟ ᱱᱚᱝᱠᱟᱱ ᱡᱤᱱᱤᱥ ᱫᱚ ᱾ ᱰᱮᱵᱷᱞᱚᱯᱥ ᱦᱮᱸ ᱧᱮᱞᱚᱜ ᱠᱟᱱᱟ ᱱᱚᱣᱟ ᱫᱚ ᱵᱟᱹᱲᱤᱡ ᱦᱩᱭᱩᱜ ᱠᱟᱱᱟ ᱾
ᱦᱮᱸ ᱟᱵᱚ ᱠᱚᱨᱮᱱ ᱱᱟᱦᱟᱜ ᱛᱚ ᱚᱱᱟ ᱠᱚᱜᱮ ᱠᱚ ᱩᱱᱠᱩ ᱠᱚ ᱪᱮᱫᱟ ᱡᱮ ᱟᱵᱚᱣᱟᱜ ᱫᱚ ᱱᱚᱣᱟ ᱠᱟᱱ ᱜᱮᱭᱟ ᱰᱤᱡᱮ ᱵᱚᱠᱥ ᱾ ᱦᱮᱸ ᱾ ᱚᱱᱟᱛᱮ ᱜᱮ ᱮᱱᱮᱡ ᱥᱮᱨᱮᱧ ᱩᱱᱠᱩ ᱦᱚᱸᱛᱚ ᱱᱟᱜ ᱚᱱᱟ ᱜᱮᱛᱚ ᱠᱚ ᱥᱮᱬᱟᱭᱟ ᱦᱮᱸ᱾
ᱦᱮᱸ ᱦᱮᱸ ᱟᱫᱚ ᱯᱚᱝ-ᱯᱚᱝᱲᱟ ᱠᱚᱛᱚ ᱱᱚᱣᱟ ᱜᱮᱠᱚ ᱥᱮᱬᱟᱭᱟ ᱾
ᱦᱮᱸ ᱾
ᱯᱚᱝ ᱯᱚᱝᱲᱟ ᱠᱚ ᱱᱮᱛᱟᱨ ᱡᱩᱣᱟᱹᱱ ᱠᱚ ᱛᱩᱢᱫᱟᱜ ᱨᱩ ᱵᱟᱠᱚ ᱵᱟᱲᱟᱭᱟ ᱨᱮᱜᱽᱲᱟ ᱨᱩ ᱵᱟᱠᱚ ᱵᱟᱲᱟᱭᱟ ᱴᱟᱢᱟᱠ ᱨᱩ ᱵᱟᱠᱚ ᱵᱟᱲᱟᱭᱟ ᱾ ᱵᱟᱠᱚ ᱥᱩᱨᱩᱜ ᱠᱟᱱᱟ ᱚᱱᱟ ᱠᱷᱟᱹᱛᱤᱨ ᱵᱟᱠᱚ ᱵᱟᱲᱟᱭᱮᱫᱟ ᱡᱩᱫᱤ ᱠᱚ ᱥᱩᱨ ᱠᱚᱜ-ᱟ ᱛᱚᱵᱮ ᱡᱚᱛᱚᱱᱟᱜ ᱠᱚ ᱵᱟᱲᱟᱭ ᱠᱮᱭᱟ ᱪᱮᱫᱠᱟ ᱨᱩ ᱦᱩᱭᱩᱜ-ᱟ ᱪᱮᱫᱠᱟ ᱛᱚᱲᱟᱣ ᱦᱩᱭᱩᱜ-ᱟ ᱾ ᱪᱮᱫᱠᱟ ᱰᱟᱦᱟᱨ ᱰᱟᱦᱟᱨ ᱨᱩ ᱪᱮᱫᱠᱟ ᱫᱚᱝ ᱞᱟᱜᱽᱲᱮ ᱯᱟᱛᱟ ᱪᱷᱟ ᱛᱟ ᱡᱷᱚᱛᱚ ᱠᱚ ᱵᱟᱲᱟᱭ ᱜᱮᱭᱟ ᱾ ᱦᱮᱸᱥᱮ ᱚᱱᱟ ᱥᱩᱨ ᱦᱩᱭᱩᱜ-ᱟ ᱜᱤᱫᱽᱨᱟᱹ ᱡᱩᱫᱤ ᱵᱟᱠᱚ ᱥᱩᱨᱩᱜ-ᱟ ᱪᱮᱫ ᱦᱚᱸ ᱵᱟᱠᱚ ᱥᱮᱬᱟᱭᱟ ᱾ ᱚᱠᱚᱭ ᱜᱤᱫᱽᱨᱟᱹ ᱦᱚᱸ ᱢᱟᱱᱮ ᱮᱸᱜᱟᱛ ᱞᱟᱡ ᱠᱷᱚᱱ ᱫᱚ ᱥᱮᱬᱟ ᱠᱟᱛᱮ ᱫᱚ ᱵᱟᱭ ᱦᱤᱡᱩᱜ-ᱟ ᱾
ᱵᱟᱝ ᱵᱟ
ᱠᱟᱹᱡ ᱠᱟᱹᱡ ᱛᱮ ᱥᱮᱬᱟ ᱦᱩᱭᱩᱜ-ᱟ ᱠᱟᱹᱡ ᱠᱟᱹᱡ ᱛᱮ ᱾ ᱡᱟᱦᱟᱱ ᱨᱮᱜᱮ ᱠᱟᱹᱡ ᱠᱟᱹᱡ ᱛᱮᱠᱚ ᱥᱮᱬᱟᱭᱟᱠᱚ ᱾ ᱚᱱᱟ ᱠᱷᱟᱹᱛᱤᱨ ᱥᱮᱞᱮᱫᱚᱜ ᱦᱩᱭᱩᱜ-ᱟ ᱾
ᱦᱮᱸ ᱡᱟᱦᱟᱸᱢ ᱧᱮᱞ ᱠᱟᱜ-ᱟ ᱚᱱᱟ ᱜᱮᱥᱮᱢ ᱥᱮᱬᱟ ᱠᱟᱜ-ᱟ ᱦᱮᱸ ᱾ ᱟᱨ ᱚᱱᱟ ᱫᱚ ᱥᱮᱬᱟ ᱟᱢᱟᱠᱚ ᱾ ᱢᱮᱱᱠᱷᱟᱱ ᱚᱱᱟ ᱛᱚ ᱚᱱᱟ ᱫᱚ ᱵᱟᱝᱠᱚ ᱥᱮᱬᱟ ᱟᱢ ᱨᱮᱦᱚᱸ ᱚᱱᱟ ᱫᱚ ᱟᱫᱚ ᱛᱩᱢᱫᱟᱹᱜ ᱴᱟᱢᱟᱠ ᱛᱚ ᱱᱟᱦᱟᱜ ᱵᱟᱝᱠᱚ ᱨᱩᱭ ᱮᱫᱟ ᱾ ᱟᱫᱚ ᱚᱱᱟᱜᱮᱢ ᱧᱮᱞ ᱥᱮᱬᱟ ᱡᱮ ᱚᱱᱠᱟ ᱚᱱᱠᱟ ᱵᱟᱦᱟ ᱵᱟᱥ ᱠᱮ ᱨᱮᱫᱚ ᱱᱟᱦᱟᱜ ᱵᱚᱠᱥ ᱟᱹᱜᱩ ᱠᱟᱛᱮᱫ ᱰᱤᱡᱮ ᱮᱱᱮᱡ ᱦᱩᱭᱩᱜ-ᱟ ᱦᱩ ᱸ᱾
ᱦᱳᱭ ᱾
ᱱᱚᱜ-ᱚ ᱱᱚᱝᱠᱟ ᱟᱨ ᱪᱮᱫ ᱾
ᱚᱱᱟ ᱜᱮᱠᱚ ᱥᱮᱬᱟᱭᱟ ᱞᱟᱹᱭ ᱟᱠᱚ ᱰᱤᱡᱮ ᱛᱮᱜᱮ ᱦᱟᱯᱲᱟᱢ ᱠᱚᱠᱚ ᱵᱚᱸᱜᱟ ᱟᱠᱟᱱᱟ ᱠᱚ ᱟᱵᱚ ᱫᱚ ᱪᱮᱫᱟᱜ ᱴᱟᱢᱟᱠ ᱛᱩᱢᱟᱜ ᱛᱮᱵᱚᱱ ᱵᱚᱸᱜᱟᱜᱼᱟ
ᱟᱫᱚ ᱱᱟᱦᱟᱜ ᱩᱱᱠᱩ ᱢᱟ ᱦᱟᱜ ᱩᱱᱠᱩ ᱢᱟ ᱟᱨᱚ ᱜᱮ ᱦᱟᱸᱟᱜ ᱵᱟᱝᱠᱚ ᱵᱟᱲᱟᱭᱟ ᱛᱩᱢᱫᱟᱹᱜ ᱴᱟᱢᱟᱠ ᱫᱚ ᱪᱮᱫ ᱠᱟᱱᱟ? ᱦᱮᱸ ᱵᱚᱠᱥ ᱢᱟᱭᱤᱠ ᱠᱚ ᱧᱮᱞ ᱟᱠᱟᱫᱟᱭ᱾
ᱦᱳᱭ ᱦᱳᱭ᱾
ᱩᱱᱠᱩ ᱫᱚ ᱱᱟᱦᱟᱜ ᱟᱫᱚᱼᱼ ᱚᱱᱛᱮ ᱫᱚ ᱵᱟᱝᱠᱚ ᱵᱩᱡᱽ ᱫᱟᱲᱮᱭᱟᱜᱼᱟ ᱟᱵᱚ ᱡᱮ ᱛᱩᱢᱫᱟᱹᱜ ᱴᱟᱢᱟᱠ ᱨᱮᱜᱽᱲᱟ ᱚᱱᱟ ᱠᱚᱫᱚ ᱪᱮᱫ ᱠᱟᱱᱟ? ᱦᱮᱸ᱾
ᱦᱮᱸ ᱪᱮ ᱞᱮᱠᱟ ᱡᱟᱦᱟᱸ ᱠᱚ ᱵᱚᱸᱜᱟᱭ ᱛᱟᱦᱮᱸᱫ ᱟᱠᱚᱼᱼ ᱯᱩᱥᱤ ᱠᱚ ᱦᱟᱹᱨᱩᱵ ᱛᱟᱠᱚᱣᱟ ᱚᱱᱠᱟ ᱠᱚ ᱢᱚᱱᱮ ᱛᱟᱦᱮᱸᱜ ᱯᱩᱥᱤ ᱦᱟᱹᱨᱩᱵ ᱠᱟᱛᱮᱫ ᱠᱚ ᱵᱚᱸᱜᱟᱭ ᱛᱟᱦᱮᱸᱜᱼᱟ᱾ ᱪᱮᱫ ᱠᱷᱟᱹᱛᱤᱨ ᱠᱚ ᱯᱩᱥᱤ ᱠᱚ ᱦᱟᱹᱨᱩᱵᱮ ᱛᱟᱦᱮᱱᱟ ᱯᱩᱥᱤ ᱚᱱᱟ ᱛᱚᱣᱟ ᱠᱚᱼᱼ ᱡᱟᱦᱟᱸ ᱵᱚᱸᱜᱟ ᱨᱮᱱᱟᱜ ᱮᱢᱟᱭᱟ ᱠᱚ ᱛᱚᱣᱟ ᱠᱚ ᱚᱱᱟ ᱠᱚᱼᱼ ᱡᱮᱵᱮᱫᱟᱜ ᱛᱟᱦᱮᱸ ᱚᱱᱟ ᱠᱷᱟᱹᱛᱤᱨ ᱯᱩᱥᱤ ᱦᱟᱹᱨᱩᱵ ᱠᱟ ᱠᱟᱛᱮᱫ ᱠᱚ ᱵᱚᱸᱜᱟᱭ ᱛᱟᱦᱮᱸᱫᱼᱟ ᱟᱫᱚ ᱚᱱᱟ ᱠᱚᱼᱼ ᱜᱤᱫᱽᱨᱟᱹ ᱠᱚ ᱧᱮᱞ ᱠᱟᱛᱮᱱ ᱞᱟᱹᱭ ᱫᱟᱠᱚᱼᱼ ᱵᱟᱝᱟ ᱦᱟᱯᱲᱟᱢ ᱠᱚ ᱯᱩᱥᱤ ᱦᱟᱹᱨᱩᱵ ᱠᱟᱛᱮᱱ ᱠᱚ ᱵᱚᱸᱜᱟ ᱠᱟᱫᱟ ᱡᱟᱦᱟᱸ ᱠᱷᱚᱱ ᱜᱮ ᱯᱩᱥᱤ ᱥᱟᱵ ᱟᱹᱜᱩᱭᱮ ᱯᱮ ᱟᱫᱚ ᱦᱟᱹᱨᱩᱵ ᱮᱯᱮᱼᱼ ᱛᱟᱨᱯᱚᱨᱮ ᱵᱚᱸᱜᱟ ᱦᱩᱭᱩᱜᱼᱟ ᱚᱱᱠᱟ ᱫᱚ ᱵᱟᱝ ᱩᱱᱠᱩ ᱯᱩᱥᱤ ᱪᱮᱫ ᱠᱷᱟᱹᱛᱤᱨ ᱠᱚ ᱦᱟᱹᱨᱩᱵ ᱟᱠᱟᱫᱮᱭᱟ? ᱚᱱᱟ ᱫᱚ ᱵᱟᱠᱚ ᱵᱟᱲᱟᱭ ᱞᱮᱫᱼᱟ ᱩᱱᱠᱩ ᱡᱩᱫᱤ ᱚᱸᱰᱮ ᱴᱷᱮᱱ ᱠᱚ ᱥᱩᱨ ᱠᱚᱜᱼᱟ ᱠᱚᱼᱼ ᱡᱮ ᱪᱮᱫ ᱠᱷᱟᱹᱤᱨ ᱯᱩᱥᱤ ᱠᱚ ᱦᱟᱹᱨᱩᱵ ᱠᱟᱫᱮᱭᱟ ᱮᱸᱰᱮᱠᱷᱟᱱ ᱵᱟᱲᱟᱭ ᱜᱮᱭᱟ ᱠᱚᱼᱼ ᱚᱱᱟ ᱫᱚ ᱵᱟᱠᱚ ᱵᱟᱲᱟᱭ ᱞᱮᱜᱼᱟ ᱯᱩᱥᱤ ᱦᱟᱹᱨᱩᱵ ᱠᱚ ᱧᱮᱞ ᱟᱠᱟᱫᱮᱭᱟ ᱚᱱᱟ ᱠᱷᱟᱹᱛᱤᱨ ᱩᱱᱠᱩ ᱦᱚᱸ ᱞᱟᱥᱼᱼ ᱥᱮ ᱪᱤᱠᱟᱹᱭᱟᱠᱚ ᱠᱩᱥᱤ ᱟᱹᱜᱩ ᱠᱟᱛᱮᱱ ᱠᱚ ᱦᱟᱹᱨᱩᱵᱤᱭᱟ ᱤᱱᱟᱹ ᱛᱟᱭᱱᱚᱢ ᱠᱚ ᱵᱚᱸᱜᱟᱭᱟ᱾ ᱚᱱᱠᱟ ᱜᱮ ᱡᱟᱦᱟᱸ ᱠᱚ ᱧᱮᱞᱟ ᱚᱱᱟ ᱜᱮ ᱠᱚ ᱥᱮᱬᱟᱸᱭᱟ᱾ ᱟᱫᱚ ᱟᱵᱚ ᱪᱮᱫ ᱪᱤᱠᱟᱹᱭ ᱦᱩᱭᱩᱜ ᱛᱟᱵᱚᱱᱟ ᱜᱤᱫᱽᱨᱟᱹ ᱠᱚ ᱦᱚᱦᱚ ᱟᱛᱮᱫ ᱩᱱᱠᱩ ᱥᱮᱬᱟᱸ ᱟᱠᱚ ᱦᱩᱭᱩᱜ ᱛᱟᱵᱚᱱᱟ᱾